ᱦᱮᱞᱳ
ᱦᱚᱭ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱞᱟᱹᱭ ᱫᱟᱞᱤᱧ ᱮᱠᱴᱩ ᱵᱷᱤᱛᱤᱨ ᱧᱚᱜ ᱨᱮ ᱨᱚᱲ ᱟᱸᱡᱚᱢᱚᱜ ᱠᱟᱱ ᱛᱟᱵᱤᱱᱟ
ᱦᱚ ᱟᱲᱟᱝ ᱠᱚ ᱵᱟᱹᱧ ᱴᱷᱟᱹᱣᱠᱟᱹ ᱫᱟᱲᱮᱭᱟᱫᱟ
ᱛᱟᱯᱚᱨᱮ ᱦᱩᱸ ᱱᱟᱯᱟᱭ ᱵᱟᱲᱟ ᱜᱮ ᱟᱯᱮᱜ ᱜᱮ ᱪᱮᱫᱞᱮᱠᱟ
ᱟᱞᱮ ᱦᱚᱸ ᱱᱟᱯᱟᱭ ᱵᱟᱲ ᱜᱮᱭᱟ᱾
ᱚ ᱛᱟᱯᱚᱨᱮ ᱫᱟᱜ ᱡᱟᱹᱲᱤ ᱠᱚ ᱪᱮᱫ ᱠᱟᱱ ᱯᱮ
ᱫᱟᱜ ᱡᱟᱹᱲᱤ ᱠᱚ ᱧᱮᱞᱛᱮ ᱧᱮᱞᱚᱜ ᱠᱟᱱᱟ ᱡᱟᱹᱲᱤ ᱠᱚᱫᱚ ᱮᱠᱷᱚᱱ ᱵᱟᱹᱦᱩ ᱥᱟᱺᱜᱤᱧ
ᱚ
ᱟᱯᱮ ᱥᱮᱱ
ᱦᱮᱸ ᱟᱞᱮ ᱥᱮᱫ ᱟᱭᱢᱟ ᱫᱤᱱ ᱜᱮ ᱫᱟᱜ ᱡᱟᱹᱲᱤᱭᱫᱟᱭ
ᱚ ᱪᱮᱫ ᱠᱚ
ᱟᱞᱮ ᱥᱮᱫ ᱦᱮᱸ
ᱢᱮᱱ ᱤᱧ ᱪᱮᱫ ᱠᱚ ᱪᱤᱠᱟᱹᱭ ᱦᱩᱭᱩᱜ ᱠᱟᱱ ᱛᱮ᱾
ᱪᱤᱠᱟᱹ ᱵᱟᱝ ᱱᱤᱛᱚᱜ ᱫᱚ ᱚᱲᱟᱜ ᱨᱮᱜᱮ ᱢᱮᱱᱟᱜ ᱞᱮᱭᱟ
ᱚ ᱦᱳᱭ
ᱟᱨ ᱞᱟᱹᱭ ᱫᱟᱞᱤᱧ ᱟᱵᱤᱱᱟᱜ ᱨᱚᱲ ᱟᱹᱰᱤ ᱵᱷᱤᱛᱤᱨ ᱟᱸᱢᱚᱜ ᱠᱟᱱᱟ
ᱦᱳᱭ ᱱᱮᱴᱚᱣᱟᱨ ᱤᱥᱩ ᱛᱟᱦᱮᱱᱟ ᱛᱚ ᱦᱳᱭ ᱫᱟᱬ
ᱮᱠᱴᱩ ᱢᱟᱱᱮ ᱚᱱᱟ ᱡᱟᱦᱟᱸ ᱪᱟᱨᱡᱟᱨ ᱯᱚᱭᱮᱱᱴ ᱢᱮᱱᱟᱜᱼᱟ ᱚᱱᱟ ᱚᱱᱟ ᱥᱩᱨ ᱧᱚᱜ ᱨᱮ ᱠᱟᱹᱴᱤᱡ ᱨᱚᱲ ᱵᱤᱱ ᱛᱟᱦᱚᱞᱮ ᱠᱷᱟᱱ ᱥᱯᱚᱥᱴᱚ ᱧᱚᱜ
ᱨᱤᱵᱤᱞ ᱟᱠᱟᱫᱟᱭ ᱥᱮ ᱤᱱᱟᱹ ᱠᱷᱟᱹᱛᱤᱨ ᱦᱩᱭ ᱫᱟᱲᱮᱭᱟᱜᱼᱟ
ᱟᱵ ᱠᱷᱟᱱ ᱨᱚᱲ ᱜᱮ ᱵᱮᱠᱟᱨ ᱚᱛ
ᱦᱟᱹᱵᱤᱫ ᱫᱟᱲᱮᱭᱟᱜ ᱠᱟᱱᱟᱞᱤᱧ ᱟᱫᱚ ᱟᱫᱚᱢ ᱯᱨᱟᱭ ᱦᱚᱲ ᱜᱮᱮ ᱴᱷᱤᱠ ᱠᱚᱠᱚ ᱯᱨᱚᱵᱞᱮᱢ ᱫᱚ ᱵᱟᱠᱚ ᱞᱟᱹᱭ ᱫᱟᱛᱚ
ᱚ
ᱦᱳᱭᱛᱚ ᱱᱚᱣᱟ ᱱᱮᱴᱣᱟᱨᱠ ᱤᱥᱩ ᱦᱚᱛᱮᱫ ᱛᱮ
ᱦᱮᱸ ᱦᱮᱸ ᱨᱚᱲ ᱫᱚ ᱯᱚᱨᱤᱥᱠ ᱜᱮ ᱟᱸᱡᱚᱢᱚᱜ ᱠᱟᱱ ᱛᱟᱵᱮᱱᱟ ᱮᱠᱴᱩ ᱵᱷᱤᱛᱤᱨ ᱨᱮ ᱟᱸᱡᱚᱢᱚᱜ ᱠᱟᱱᱟ ᱚᱱᱟᱜ ᱜᱮ
ᱦ
ᱛᱟᱯᱚᱨᱮ ᱪᱟᱨᱟ ᱠᱚᱦ ᱫᱚ ᱜᱤᱲᱤ ᱵᱟᱲᱟ ᱥᱟᱹᱛ ᱠᱮᱫᱟ ᱯᱮ
ᱦᱮᱸ
ᱪᱟᱨᱟ ᱠᱚ ᱜᱤᱰᱤ ᱵᱟᱲᱟ ᱥᱟᱹᱛ ᱠᱮᱫᱟ ᱯᱮ
ᱦᱳᱭ ᱥᱟᱹᱛ ᱠᱟᱫᱟ ᱞᱮ ᱟᱯᱮ
ᱟᱞᱮ ᱫᱚ ᱟᱣᱨᱤ ᱠᱤᱪᱷᱩ ᱫᱤᱱ ᱢᱟᱲᱟᱝ ᱜᱤᱰᱤ ᱦᱩᱭᱱᱟ ᱟᱨ ᱵᱟᱹᱠᱤ ᱢᱮᱱᱟᱜ ᱜᱮᱭᱟ ᱮᱠᱷᱚᱱᱳ
ᱟᱹᱰᱤ ᱟᱹᱰᱤ ᱰᱮᱨᱤ ᱛᱮ
ᱦᱮᱸ
ᱟᱹᱰᱤ ᱢᱟᱱᱮ ᱟᱹᱰᱤ ᱰᱮᱨᱤ
ᱦᱮᱸ ᱫᱮᱨᱤᱜ ᱠᱟᱱ ᱜᱮᱭᱟ ᱟᱥᱚᱞᱮ ᱦᱮᱸ ᱟᱞᱮ ᱫᱚ ᱮ ᱢᱚᱱᱮᱭ ᱛᱟᱦᱮᱸᱱᱟ ᱵᱟᱹᱛᱟᱹᱲᱤ ᱨᱮ ᱜᱤᱰᱤ ᱦᱩᱭᱩᱜᱼᱟ ᱛᱟᱦᱞᱮ ᱫᱤᱱᱜᱮ ᱫᱟᱜ ᱫᱟᱜ ᱮᱟᱭ ᱵᱟᱝ ᱜᱟᱱ ᱞᱮᱱᱟ ᱟᱫᱚ ᱦᱚᱸᱜᱼᱚᱭ ᱟᱪᱷᱲᱟ ᱜᱮ ᱦᱩᱭᱩᱜ ᱠᱟᱱᱟ
ᱢᱚᱱᱮ ᱦᱩᱭᱩᱜ ᱠᱟᱱᱟ ᱟᱯᱮ ᱫᱤᱥᱚᱢ ᱫᱚ ᱫᱚᱢᱮ ᱛᱟᱭᱚᱢ ᱧᱚᱜ ᱜᱮᱭᱟ
ᱦᱳᱭ ᱦᱳᱭ
ᱟᱞᱮ ᱫᱚ ᱟᱹᱰᱤ ᱫᱤᱱ ᱨᱮᱜᱮ ᱠᱤᱱᱛᱩ ᱢᱮᱱᱠᱷᱟᱱ ᱚᱱᱟ ᱫᱟᱜ ᱵᱟᱝ ᱠᱷᱟᱹᱛᱤᱨ ᱫᱟᱜ ᱡᱟᱹᱲᱤ ᱵᱟᱝ ᱠᱷᱟᱹᱛᱤᱨ
ᱚ ᱦᱩᱭᱛ
ᱦᱩᱩ
ᱛᱟᱦᱚᱞᱮ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱯᱮᱭᱟ ᱦᱩᱲᱩ ᱠᱚᱫᱚ ᱟᱹᱣᱨᱤ ᱟᱨᱟᱢ ᱵᱚᱭᱟ ᱨᱚᱦᱚᱭ
ᱢᱮᱱᱟᱜ ᱞᱮᱭᱟ
ᱪᱟᱨᱟ ᱠᱚ ᱛᱤᱱᱟᱹᱜ ᱢᱟᱨᱟᱝ ᱢᱟᱨᱟᱝ ᱦᱟᱨᱟᱭᱮᱱ ᱛᱟᱯᱮᱭᱟ ᱢᱟᱱᱮ ᱟᱯᱮ ᱫᱚ ᱞᱟᱦᱟ ᱨᱮᱜᱮᱯᱮ ᱜᱤᱰᱤ ᱠᱟᱫᱟ
ᱦᱮᱸ ᱫᱚᱢᱮ ᱞᱟᱦᱟ ᱦᱚ ᱵᱟᱝ ᱥᱩᱨ ᱫᱤᱱ ᱜᱮ
ᱚ
ᱦᱩᱭᱩᱜ-ᱟ ᱢᱤᱫ ᱥᱚᱯᱛᱟ ᱜᱟᱱ
ᱦᱮᱸ
ᱵᱮᱥᱤ ᱫᱤᱱ ᱫᱚ ᱟᱨ ᱫᱟᱜ ᱠᱚ ᱵᱟᱝ ᱧᱮᱞᱚᱜ ᱠᱟᱱᱟ ᱛᱚ ᱦᱳᱭᱛᱳ ᱵᱟᱭ ᱫᱟᱜᱟ ᱱᱮᱥᱫᱟ
ᱚᱠᱚᱭ ᱠᱚᱠᱚ ᱢᱮᱱᱮᱫᱼᱟ ᱡᱮ ᱱᱤᱛᱳᱜ ᱫᱚ ᱫᱟᱜ ᱮᱟᱭ ᱫᱚᱢᱮ ᱡᱚᱠᱷᱚᱱ ᱵᱚᱱ ᱨᱚᱦᱚᱭᱟ ᱛᱚᱠᱷᱚᱱ ᱠᱷᱚᱱ ᱫᱚ ᱱᱟᱜᱠᱷᱟᱱ ᱵᱟᱭ ᱫᱟᱜ ᱟᱵᱚᱱᱟ
ᱦᱮᱸ ᱚᱠᱛᱚ ᱨᱮᱫᱚ ᱵᱟᱝ ᱡᱚᱛᱚ ᱵᱤᱞᱚᱢ ᱠᱟᱛᱮ ᱦᱮᱡᱼᱟ ᱩᱱᱫᱚ ᱟᱫᱚ ᱡᱚᱛᱚ ᱦᱚᱲᱟᱜ ᱫᱷᱨᱡᱚ ᱤᱭᱟᱹ ᱫᱚ ᱪᱟᱵᱟ ᱠᱚ ᱛᱟᱠᱚᱣᱟ ᱩᱱᱫᱚ ᱟᱫᱚ ᱵᱟᱠᱚ ᱫᱟᱲᱮᱭᱟᱜᱼᱟ ᱱᱚᱜ ᱦᱮᱸ ᱛᱟᱦᱮᱸ ᱦᱚᱪᱮᱛᱚ
ᱛᱟᱯᱚᱨᱮ ᱪᱮᱫ ᱯᱚᱨᱚᱵᱽ ᱠᱚ ᱦᱩᱭᱩᱜ ᱠᱟᱱᱟ ᱟᱯᱮ ᱥᱮᱫ ᱦᱩᱭᱩᱜ ᱜᱮᱭᱟ ᱪᱮᱫ ᱠᱚ
ᱯᱚᱨᱚᱵᱽ ᱠᱚᱫᱚ ᱟᱞᱮᱥᱮᱫ ᱫᱚ ᱟᱢ ᱟᱵᱟᱹᱵᱩᱛᱤ ᱢᱮ ᱟᱯᱮᱥᱮᱱ
ᱦᱮᱸ ᱟᱵᱚᱵᱚᱛᱤ ᱛᱞᱟ ᱥᱮᱫ ᱦᱚᱸᱠᱚ ᱢᱟᱱᱟᱣ ᱠᱮᱫ ᱜᱮ ᱵᱟᱝ ᱫᱚ ᱵᱟᱝ
ᱟᱫᱚ ᱟᱯᱮ ᱥᱮᱱ ᱪᱮᱫ ᱞᱮᱠᱟ ᱟᱞᱮ ᱥᱮᱱ ᱟᱞ ᱥᱮᱫ ᱫᱚ ᱢᱚᱴᱟᱢᱩᱴᱤ ᱦᱮᱸ ᱡᱚᱡᱧᱚᱜ ᱜᱮ
ᱟᱸᱡᱚᱢᱚᱜ ᱠᱟᱱ ᱛᱟᱹᱵᱤᱱᱟ
ᱟᱨ ᱱᱤᱛᱚᱜ
ᱞᱟᱹᱭ ᱮᱫᱟᱞᱤᱧ ᱚᱱᱟ ᱥᱳᱨ ᱨᱮ ᱠᱟᱹᱴᱤᱡ ᱨᱚᱲ ᱵᱤᱱ ᱛᱟᱦᱚᱞᱮ ᱠᱷᱟᱱ ᱫᱚ ᱥᱯᱚᱥᱴᱚ ᱟᱸᱡᱚᱢᱜᱟ
ᱱᱤᱛᱚᱜ ᱴᱷᱤᱠ ᱜᱮᱵ ᱟᱸᱡᱚᱢ ᱮᱫᱟ
ᱮ ᱱᱤᱛᱚᱜ ᱫᱚ ᱴᱷᱤᱠ ᱜᱮᱭᱟᱸᱡᱚᱢᱚᱜ ᱠᱟᱱᱟ ᱡᱳᱨ ᱜᱮ
ᱢᱮᱱ ᱫᱟ ᱞᱤᱧ ᱱᱚᱛᱮ ᱫᱚ ᱡᱟᱠᱼ ᱡᱚᱢᱟ ᱧᱚᱜ ᱜᱮ
ᱚ ᱪᱮᱫᱠᱟ ᱢᱮᱞᱟ ᱞᱮᱠᱟ ᱦᱩᱭᱩᱜ ᱜᱮᱭᱟ ᱥᱮ ᱪᱮᱫ ᱚᱱᱛᱮ ᱫᱚ
ᱦᱮᱸ
ᱞᱟᱹᱭ ᱫᱟᱞᱤᱧ ᱢᱮᱞᱟ ᱞᱮᱠᱟ ᱦᱩᱭᱩᱜ ᱜᱮᱭᱟ
ᱦᱚᱞᱟ ᱞᱮᱠᱟᱜᱮ ᱦᱩᱭᱩᱜᱼᱟ᱾
ᱦᱮᱸ ᱟᱹᱰᱤ ᱱᱟᱯᱟᱭ ᱛᱟᱦᱚᱞᱮ
ᱦᱩᱞ ᱢᱟᱦᱟ ᱠᱚ ᱪᱮᱫᱠᱟ ᱵᱚᱱ ᱢᱟᱱᱟᱣ ᱠᱮᱫᱟ
ᱦᱮᱸ ᱦᱩᱞ ᱢᱟᱦᱟ ᱠᱚᱫᱚ ᱵᱷᱟᱜᱤ ᱛᱮᱜᱮ ᱯᱟᱨᱚᱢᱮᱱᱟ ᱵᱷᱟᱜᱤ ᱜᱮ ᱦᱩᱭᱱᱟ ᱟᱯᱨᱚᱱᱛᱮ ᱪ ᱪᱮᱫ ᱞᱮᱠᱟ
ᱦᱳᱭ ᱵᱟᱝ ᱟᱸᱡᱚᱢ ᱡᱩᱛᱚᱜ ᱠᱟᱱᱟ
ᱞᱟᱹᱭ ᱫᱟᱞᱤᱧ ᱟᱯᱮ ᱚᱱᱛᱮ ᱜᱮ ᱪᱮᱫ ᱞᱮᱠᱟᱯᱮ ᱢᱟᱱᱟᱣ ᱠᱮᱫᱟ ᱦᱩᱞ ᱢᱟᱦᱟ ᱟᱞᱮᱥᱮᱫ ᱫᱚ ᱵᱷᱟᱜᱤ ᱜᱮ ᱦᱩᱭᱱᱟ
ᱚ ᱡᱟᱦᱟᱸ ᱥᱮᱫ ᱡᱮᱢᱚᱱ ᱠᱚ ᱢᱟᱱᱟᱣᱟ ᱚᱠᱚᱭ ᱫᱚ ᱱᱟᱜ ᱠᱟᱹᱴᱤᱡ ᱦᱚᱸ ᱟᱞᱚᱯᱮ ᱟᱞᱚᱯᱮ ᱧᱟᱯᱟᱱᱟ
ᱦᱳᱭ
ᱢᱟᱱᱟ ᱛᱮᱫ ᱛᱟᱦᱮᱱ ᱠᱟᱱᱟ
ᱦᱳᱭ ᱛᱟᱯᱚᱨᱮ ᱵᱩᱨᱩ ᱵᱚᱸᱜᱟ ᱵᱤᱱ ᱟᱡᱚᱢ ᱠᱟᱜ ᱜᱮᱭᱟ ᱛᱚ
ᱦᱮᱸᱦ ᱵᱟᱝᱞᱤᱧ ᱟᱸᱡᱚᱢ ᱧᱟᱢ ᱫᱟ
ᱞᱟᱹᱭ ᱫᱟᱞᱤᱧ ᱵᱩᱨᱩ ᱵᱚᱸᱜᱟ ᱠᱚᱵᱤᱱ ᱟᱡᱚᱢ ᱠᱟᱜ ᱜᱮᱭᱟ ᱛᱚ
ᱦᱳᱭ ᱵᱩᱨᱩ ᱵᱚᱸᱜᱟ ᱟᱸᱡᱚᱢ ᱠᱟᱜ-ᱟ ᱞᱤᱧ
ᱟ ᱛᱟᱞᱦᱮ ᱵᱩᱨᱩ ᱵᱚᱸᱜᱟ ᱠᱚᱫᱚ ᱵᱤᱱ ᱪᱟᱞᱟᱣ ᱵᱟᱲᱟ ᱠᱟᱱᱟ ᱵᱤᱱ ᱥᱮ ᱵᱟᱝ
ᱪᱟᱞᱟᱣ ᱫᱚ ᱵᱟᱹᱞᱤᱧ ᱪᱟᱞᱟᱣ ᱵᱟᱲᱟ ᱠᱟᱱᱟ ᱛᱚᱵᱮ ᱞᱤᱧ ᱟᱸᱡᱚᱢ ᱵᱟᱲᱟᱣ ᱠᱟᱜ ᱠᱚᱣᱟ ᱢᱮᱱᱠᱷᱟᱱ ᱪᱟᱞᱟᱜ ᱨᱮᱱᱟᱜ ᱢᱚᱱᱮ ᱫᱚ ᱢᱮᱱᱟᱜ-ᱟ ᱢᱤᱫ ᱪᱚᱴ ᱪᱟᱞᱟᱜ ᱦᱳᱭᱳᱜ-ᱟ
ᱦᱚᱭ ᱛᱚ ᱜᱟᱯᱟ ᱢᱮᱭᱟᱝ ᱠᱟᱱ ᱜᱮᱭᱟ
ᱦᱮᱸ ᱟᱯᱮ ᱫᱚᱯᱮ ᱥᱩᱨᱩᱜᱼᱟ
ᱩᱸ ᱥᱩᱨ ᱫᱚ ᱵᱟᱠᱦᱟᱱ ᱵᱟᱞᱮ ᱥᱩᱨᱩᱜᱼᱟ ᱥᱟᱺᱜᱤᱧ ᱫᱚ ᱥᱟᱺᱜᱤᱧ ᱧᱚᱜ ᱜᱮᱭᱟ ᱦᱩᱸ ᱪᱟᱞᱟᱣ ᱫᱚ ᱪᱟᱞᱟ ᱵᱟᱲᱟ ᱦᱩᱭ ᱠᱟᱱ ᱜᱮᱭᱟ ᱵᱟᱝ ᱫᱚ ᱵᱟᱝ
ᱟᱦ
ᱦᱮᱡ ᱦᱩᱭ ᱠᱟᱱ ᱜᱮᱭᱟ
ᱵᱷᱟᱹᱜᱤ ᱜᱮᱠᱚ ᱦᱚᱲᱚᱜᱼᱟ
ᱦᱩᱸ ᱧᱩᱛᱩᱢᱟᱱ ᱯᱚᱨᱚᱵᱽ ᱠᱟᱱᱟ ᱵᱷᱟᱹᱜᱤ ᱜᱮᱠᱚ ᱦᱚᱲᱚᱜ-ᱟ
ᱵᱟᱭᱨᱮ ᱫᱤᱥᱚᱢ ᱫᱤᱥᱚᱢ ᱠᱷᱚᱱ ᱠᱚ ᱦᱤᱡᱩᱜᱼᱟ ᱜᱚᱴᱟ ᱫᱤᱥᱚᱢ ᱨᱮᱱ ᱦᱩᱸ
ᱡᱮᱢᱚᱱ ᱯᱟᱴᱟᱵᱤᱸᱫᱟᱹ ᱯᱟᱴᱟᱵᱤᱸᱫᱟᱹ ᱠᱚᱢ ᱦᱮᱡ ᱵᱟᱲᱟ ᱠᱟᱱ ᱜᱮᱭᱟ ᱥᱮ ᱵᱟᱝ
ᱦᱮᱸ ᱯᱟᱴᱟᱵᱤᱫᱟᱹ ᱫᱚ ᱪᱟᱞᱟᱣ ᱦᱩᱭ ᱠᱟᱱᱟ
ᱚ ᱚᱸᱰᱮ ᱡᱮᱢᱚᱱ ᱠᱚ ᱦᱚᱲᱚᱜ ᱟᱠᱚ ᱵᱩᱨᱩ ᱵᱚᱸᱜᱟ ᱨᱮ ᱦᱚᱸ ᱚᱱᱠᱟ ᱜᱮ ᱠᱚ ᱦᱚᱲᱚᱜ ᱟᱠᱚ
ᱦᱳᱭᱛᱚ ᱵᱩᱨᱩ ᱵᱚᱸᱜᱟ ᱫᱚ ᱠᱟᱹᱴᱤᱡ ᱡᱟᱹᱥᱛᱤ ᱠᱚ ᱦᱚᱲᱚᱜ-ᱟ ᱢᱚᱱᱮ ᱦᱳᱭᱳᱜ ᱠᱟᱱᱟ
ᱡᱟᱹᱥᱛᱤ
ᱦᱮᱸ
ᱪᱮᱫ ᱞᱮᱠᱟ ᱦᱚᱲ ᱯᱟᱴᱟ ᱵᱤᱸᱫᱟᱹ ᱨᱮᱦᱚᱸ ᱛᱚ ᱫᱚᱢᱮ ᱦᱚᱲ ᱩᱱᱟᱹᱜ ᱜᱟᱹᱰᱤ ᱵᱚᱞᱚ ᱠᱚᱜ-ᱟ ᱩᱱᱟᱹᱜ ᱜᱟᱱ ᱯᱟᱨᱠᱤᱝ ᱟᱠᱚ ᱵᱟᱥ ᱜᱮ ᱩᱱᱟᱹᱜ ᱚᱸᱰᱮ ᱟᱨᱚ ᱦᱟᱱᱟ ᱫᱷᱟᱨᱮ ᱱᱚᱱᱛᱮ ᱢᱟᱱᱮ ᱦᱟᱱᱟ ᱫᱷᱟᱨᱮ ᱨᱳᱰ ᱱᱚᱣᱟ ᱫᱷᱟᱨᱮ ᱨᱳᱰ ᱚᱱᱮ ᱠᱟᱹᱴᱤᱡ ᱜᱟᱹᱲᱤ
ᱦᱮᱸ ᱦᱮᱸ ᱦᱳᱭ ᱦᱳᱭ
ᱚᱱᱟ ᱠᱚ ᱵᱚᱪᱷᱚᱨ ᱫᱤᱱ ᱨᱮᱱᱟᱜ ᱯᱚᱨᱚᱵᱽ ᱠᱚᱫᱚ ᱧᱮᱞ ᱫᱚᱨᱠᱟᱨ ᱪᱟᱞᱟᱣ ᱫᱚᱨᱠᱟᱨ
ᱦᱚᱭ ᱧᱩᱛᱩᱢᱟᱜ ᱧᱩᱛᱩᱢᱟᱱ ᱯᱚᱨᱚᱵᱽ ᱠᱚᱫᱚ ᱟᱨᱠᱤ
ᱦᱳᱭ ᱟᱨ ᱵᱟᱝ ᱵᱚᱪᱷᱚᱨ ᱨᱮ ᱢᱤᱫ ᱫᱷᱟᱣ
ᱦᱮᱸ ᱵᱚᱪᱷᱚᱨ ᱨᱮ ᱢᱤᱫ ᱫᱷᱟᱣ ᱠᱟᱛᱮ ᱜᱮ ᱦᱳᱭᱳᱜᱼᱟ
ᱛᱟᱦᱞᱮ ᱟᱯᱮ ᱥᱮᱫ ᱦᱚᱸ ᱵᱟᱭ ᱫᱟᱜ ᱡᱟᱹᱲᱤᱫᱟᱭ
ᱵᱟᱝ ᱵᱟ ᱟᱞᱮ ᱥᱮᱫ ᱫᱚ ᱫᱟᱜ ᱡᱟᱹᱲᱤ ᱠᱚ ᱫᱚ ᱮᱠᱟᱞ ᱜᱮ ᱵᱟᱝ ᱞᱮᱠᱟ ᱦᱚᱸ ᱵᱟᱝ ᱢᱟᱱᱟᱣᱟ ᱟᱨ ᱫᱟᱜ ᱮᱱ ᱞᱮᱠᱟ ᱦᱚᱸ ᱵᱟᱝ ᱢᱮᱱ ᱜᱟᱱᱚᱜ-ᱟ ᱦᱮᱸ
ᱧᱩᱛᱩᱢ ᱨᱮᱱᱟᱜ ᱫᱟᱜ
ᱦᱳᱭ ᱧᱩᱛᱩᱢ ᱨᱮᱱᱟᱜ ᱫᱟᱜ ᱠᱟᱡᱽ ᱠᱟᱹᱢᱤ ᱠᱚ ᱨᱮᱱᱟᱜ ᱫᱚ ᱵᱟᱝ ᱠᱟᱹᱢᱤ ᱨᱮᱫᱚ ᱪᱮᱫ ᱜᱮ ᱵᱟᱝ ᱞᱟᱜᱟᱜ-ᱟ ᱮᱱᱛᱮ ᱨᱮᱦᱚᱸ ᱜᱮᱛᱚ ᱟᱥᱟ ᱠᱟᱛᱮ ᱢᱮᱱᱟᱜ ᱟᱠᱟᱫ ᱦᱮᱸ
ᱪᱟᱥ ᱠᱚᱫᱚ ᱪᱮᱫ ᱠᱚᱦᱚᱸ ᱦᱩᱭᱩᱜ ᱜᱮᱭᱟ ᱯᱮ ᱥᱮ
ᱦᱳᱭᱳᱜᱼᱟ ᱦᱳᱭ ᱫᱚ ᱦᱳᱭ ᱫᱚ ᱦᱩᱭᱩᱜ ᱜᱮᱭᱟ ᱫᱚ ᱱᱚᱜᱼᱚᱭ ᱥᱚᱢᱚᱭ ᱟᱞᱮ ᱫᱚ ᱢᱤᱫ ᱫᱷᱟᱣ ᱟᱯᱮ ᱫᱚ ᱦᱮᱸ ᱟᱯᱮ
ᱟᱞᱮ ᱦᱚᱸ ᱢᱤᱫ ᱫᱷᱟᱣ ᱜᱮ ᱢᱟᱱᱮ ᱨᱚᱦᱚᱭ ᱜᱮᱭᱟ ᱠᱚ ᱟᱞᱮ ᱥᱮᱫ ᱫᱚ ᱛᱚ ᱟᱞᱮᱭᱟᱜ ᱫᱚ ᱚᱱᱠᱟᱱ ᱡᱟᱭᱜᱟ ᱠᱚ ᱵᱟᱹᱱᱩᱜᱼᱟ ᱢᱟᱱᱮ ᱫᱟᱜ ᱡᱟᱭᱜᱟ ᱟᱨ ᱢᱤᱱᱤ ᱠᱚ ᱢᱮᱱᱟᱜᱼᱟ ᱢᱤᱱᱤ ᱫᱚ ᱛᱚ ᱚᱱᱟᱫᱚ ᱟᱫᱚ ᱦᱚᱲᱟᱜ ᱢᱮᱱᱤ ᱛᱚ ᱛᱟᱦᱚᱞᱮ ᱚᱰᱮ ᱯᱚᱭᱥᱟ ᱮᱢ ᱠᱟᱛᱮ ᱵᱟᱝ ᱵᱟᱝ ᱦᱤᱡᱩᱜ-ᱟ
ᱚᱸ
ᱠᱮᱱᱮᱞ ᱫᱟᱜ ᱠᱚ ᱫᱚ ᱵᱟᱝᱞᱮ ᱧᱟᱢ ᱜᱮᱭᱟ ᱢᱟᱱᱮ ᱟᱞᱮ ᱫᱷᱟᱹᱨᱤᱡ ᱜᱮ ᱵᱟᱝ ᱛᱤᱭᱳᱜᱚᱜᱼᱟ ᱟᱞᱮ ᱞᱟᱦᱟ ᱨᱮᱜᱮ ᱠᱚ ᱟᱴᱚᱵ ᱟᱠᱚ ᱩᱱᱠᱩ ᱫᱚ ᱫᱚᱢᱮ ᱠᱚ ᱨᱚᱦᱚᱭᱟ ᱦᱩᱲᱩ
ᱦᱮᱸ
ᱟᱫᱚ ᱛᱟᱦᱚᱞᱮ
ᱥᱚᱵᱽᱡᱤ ᱠᱚ ᱛᱟᱦᱚᱞᱮ ᱵᱟᱯᱮ ᱪᱟᱥ ᱛᱟᱦᱮᱱᱟ ᱟᱯᱮ ᱫᱚ ᱥᱩᱵᱤᱫᱟ ᱢᱮᱱᱟᱜᱼᱟ ᱦᱚᱭᱛᱚ
ᱥᱚᱵᱽᱡᱤ ᱠᱚ
ᱦᱮᱸ
ᱥᱚᱵᱽᱡᱤ ᱠᱚ ᱵᱚᱞ ᱛᱮ ᱫᱚ ᱟᱹᱞᱤᱧ ᱥᱮᱫ ᱜᱮ ᱵᱮᱥᱤ ᱦᱩᱭᱩᱜ ᱜᱮᱭᱟ ᱟᱞᱮ ᱥᱮᱫ ᱫᱚ
ᱟᱹᱞᱩ ᱟᱹᱞᱩ ᱛᱮᱫ ᱦᱟᱝ ᱟᱹᱞᱩ ᱥᱚᱢᱚᱭ ᱨᱮ ᱫᱚ ᱛᱟᱦᱚᱞᱮ ᱥᱟᱢ ᱢᱟᱨᱥᱟᱞ ᱫᱟᱜ ᱯᱮ ᱧᱟᱢᱟ
ᱦᱩᱸ ᱟᱹᱞᱩ ᱥᱚᱢᱟᱭ ᱫᱚ ᱥᱟᱢ ᱢᱟᱨᱥᱟᱞ ᱨᱮᱱᱟᱜ ᱫᱟᱜ ᱚᱱᱟ ᱫᱚ ᱠᱤᱨᱤᱧ ᱜᱮᱭᱟᱞᱮ ᱟᱫᱚ ᱱᱚᱜᱼᱚᱭ ᱱᱤᱭᱟᱹ ᱫᱷᱟᱣ ᱡᱮᱢᱚᱱ ᱟᱹᱞᱩ ᱨᱮ ᱫᱚᱢᱮ ᱢᱟᱱᱮ ᱞᱚᱥ ᱮᱱ ᱛᱟᱞᱮᱭᱟ ᱢᱟᱴᱷ ᱠᱚᱨᱮ ᱜᱮ ᱛᱟᱦᱮᱸᱭᱮᱱ ᱛᱟᱞᱮᱭᱟ
ᱠᱟᱱ ᱜᱮᱭᱟ
ᱦᱟᱛᱟᱣ ᱜᱮ ᱵᱟᱠᱚ ᱦᱟᱛᱟᱣ ᱞᱟᱜᱼᱟ ᱢᱟᱴᱷ ᱠᱚᱨᱮ ᱜᱮ ᱛᱟᱦᱮᱸᱭᱮᱱᱟ ᱯᱟᱹᱦᱤᱞ ᱛᱟᱲᱟᱣ ᱠᱟᱛᱮᱫ ᱜᱮ
ᱵᱟᱝ ᱟᱸᱡᱚᱢᱚᱜ ᱠᱟᱱᱟ ᱡᱳᱨ ᱥᱟᱦᱤᱡ ᱫᱚᱢᱮ ᱵᱷᱤᱛᱤᱨ ᱨᱮ ᱱᱤᱛᱚᱜ ᱫᱚ ᱟᱸᱡᱚᱢᱚᱜ ᱡᱩᱛ ᱥᱟᱺᱦᱤᱡ ᱨᱚᱲ ᱵᱟᱝ ᱟᱸᱡᱚᱢᱚᱜ ᱠᱟᱱᱟ ᱵᱷᱤᱛᱤᱨ ᱨᱮ ᱨᱚᱲᱚᱜ ᱠᱟᱱ ᱞᱮᱠᱟ ᱟᱸᱡᱚᱢᱚᱜ ᱠᱟᱱᱟ
ᱚᱸ ᱞᱟᱹᱭ ᱫᱟᱞᱤᱧ ᱚᱠᱚᱭ ᱠᱚᱫᱚ ᱢᱟᱴᱷ ᱨᱮᱜᱮ ᱥᱮᱭᱟᱭᱮᱱ ᱛᱟᱠᱚᱣᱟ ᱟᱹᱞᱩ ᱚᱠᱚᱭ ᱠᱚᱫᱚ ᱛᱟᱲᱟᱣ ᱜᱮ ᱵᱟᱠᱚ ᱛᱟᱲᱟᱣ ᱞᱟᱜᱼᱟ ᱚᱠᱚᱭ ᱠᱚᱫᱚ ᱛᱟᱲᱟᱣ ᱠᱟᱛᱮᱫ ᱜᱟᱫᱟ ᱨᱮᱜᱮ ᱯᱚᱴᱚᱢ ᱨᱮᱜᱮ ᱥᱮᱭᱟᱭᱮᱱ ᱛᱟᱠᱚᱣᱟ
ᱦᱮᱸ ᱟᱨ ᱤᱭᱟᱹ ᱠᱚᱦᱚᱸ ᱵᱟᱝ ᱛᱟᱦᱮᱸ ᱠᱟᱱᱟ ᱤᱱᱟᱹ ᱦᱚᱛᱮᱡ ᱛᱮ ᱟᱨ ᱨᱟᱠᱟᱵ ᱦᱚᱸ ᱵᱟᱠᱚ ᱨᱟᱠᱟᱵ ᱠᱟᱫᱟ ᱟᱹᱞᱩ ᱨᱮᱱᱟᱜ ᱪᱮᱫ
ᱟᱹᱞᱩ ᱨᱮᱱᱟᱜ ᱫᱟᱢ ᱵᱟᱝ ᱠᱷᱟᱹᱛᱤᱨ ᱱᱤᱭᱟᱹ ᱫᱷᱟᱣ ᱫᱚ ᱟᱹᱞᱩ ᱫᱚ ᱵᱟᱠᱚ ᱢᱟᱱᱮ ᱵᱟᱠᱚ ᱡᱚᱴᱮᱫ ᱵᱟᱲᱟᱭᱮᱫ ᱛᱟᱦᱮᱸᱫ ᱟᱫᱚ ᱛᱟᱦᱚᱞᱮ ᱱᱤᱭᱟᱹ ᱫᱷᱟᱣ ᱫᱚ ᱟᱹᱞᱩ ᱫᱚ ᱫᱚᱢᱮ ᱜᱮᱞᱮ ᱞᱚᱥᱱᱟ ᱫᱚᱢᱮ ᱜᱮᱠᱚ ᱨᱚᱦᱚᱭ ᱜᱮᱭᱟ ᱛᱚ ᱟᱞᱮ ᱥᱮᱫ ᱫᱚ
ᱦᱮᱸ
ᱟᱫᱚ ᱚᱱᱮ ᱨᱚᱦᱚᱭ ᱥᱟᱴᱟᱣ ᱠᱟᱛᱮᱫ ᱨᱚᱦᱚᱭ ᱜᱮ ᱵᱮᱠᱟᱨ ᱮᱱᱟ
ᱢᱮᱱᱫᱟᱹᱧ ᱦᱮᱸ ᱟᱫᱚ ᱚᱱᱟᱜᱤᱧ ᱢᱮᱱᱫᱟ ᱢᱮᱱᱫᱟ ᱥᱚᱵᱽᱡᱤ ᱵᱚᱞᱛᱮ ᱫᱚ ᱟᱯᱮ ᱫᱚ ᱟᱹᱞᱩ ᱜᱮ ᱦᱟᱝ
ᱦᱮᱸ ᱟᱹᱞᱩ ᱜᱮ ᱟᱫᱚ ᱥᱚᱵᱽᱡᱤ ᱫᱚ ᱚᱱᱠᱟ ᱫᱚ ᱵᱟᱠᱚ ᱨᱚᱦᱚᱭ ᱜᱮᱭᱟ
ᱦᱳᱭ ᱦᱳᱭ
ᱥᱚᱵᱽᱡᱤ ᱠᱚᱫᱚ ᱠᱟᱹᱴᱤᱡ ᱠᱷᱟᱴᱟᱜ ᱦᱩᱭᱩᱜᱼᱟ ᱥᱮ ᱥᱟᱨᱟ ᱫᱤᱱ ᱢᱟᱪᱟ ᱞᱟᱛᱟᱨ ᱠᱚᱨᱮ ᱛᱟᱦᱮᱱ ᱦᱩᱭᱩᱜᱼᱟ
ᱚᱱᱟᱫᱚ ᱦᱮᱸ ᱟᱫᱚ ᱡᱟᱦᱟᱸ ᱯᱷᱟᱸᱠᱟ ᱦᱚᱲ ᱠᱚᱜᱮ ᱩᱱᱠᱩ ᱫᱚ
ᱱᱚᱜᱼᱚᱭ ᱡᱮᱢᱚᱱ ᱦᱩᱲᱳ ᱤᱨ ᱥᱟᱶᱛᱮ ᱟᱫᱚ ᱟᱹᱞᱩ ᱨᱮᱱᱟᱜ ᱛᱳᱲ ᱡᱳᱲ ᱪᱟᱞᱟᱜᱼᱟ
ᱦᱮᱸ
ᱛᱟᱨ ᱯᱚᱨᱮ ᱱᱚᱜᱼᱚᱭ ᱟᱹᱞᱩ ᱤᱭᱟᱹ ᱠᱚᱨᱮ ᱫᱚ ᱚᱱᱮ ᱠᱷᱚᱥᱞᱟ ᱠᱷᱚᱥᱞᱟ ᱛᱩᱲᱤ ᱠᱚᱫᱚᱞᱮ ᱮᱨ ᱜᱮᱭᱟ
ᱚ ᱟᱫᱚ ᱟᱫᱚ ᱟᱯᱮ ᱫᱚ ᱚᱱᱟ ᱥᱟᱵ ᱢᱟᱨᱥᱟᱞ ᱵᱷᱚᱨᱥᱟ ᱜᱮ ᱾ ᱩᱱ ᱫᱚᱯᱮ ᱧᱟᱢᱟ ᱵᱟᱝ,
ᱥᱟᱵ ᱢᱟᱨᱥᱟᱞ ᱵᱷᱚᱨᱥᱟ ᱜᱮ ᱟᱨ ᱱᱮᱛᱟᱨ ᱫᱤᱱ ᱫᱚ ᱡᱩᱫᱤ ᱵᱟᱸᱷ ᱨᱮ ᱫᱟᱜ ᱯᱮᱨᱮᱡᱚᱜ ᱛᱟᱞᱮᱭᱟ ᱾ ᱛᱟᱦᱚᱞᱮ ᱠᱷᱟᱱ ᱫᱚ ᱚᱱᱟᱛᱮ
ᱦᱮᱸ
ᱜᱮᱭᱟᱞ ᱦᱩᱲᱩ ᱫᱚ
ᱦᱮᱸ
ᱵᱟᱠᱷᱟᱱ ᱟᱹᱞᱩ ᱠᱚᱫᱚ ᱚᱱᱮ, ᱥᱟᱢ ᱢᱟᱨᱥᱟᱞ ᱵᱷᱚᱨᱥᱟ ᱜᱮ ᱾
ᱦᱳᱭ ᱦᱮᱸ ᱛᱚ ᱛᱟᱦᱚᱞᱮ ᱢᱟ ᱤᱱᱠᱟᱹ ᱜᱮᱞᱟᱝ
ᱦᱳᱭ ᱴᱷᱤᱠ ᱜᱮᱭᱟ ᱢᱟ ᱥᱚᱢᱚᱭ
ᱦᱳᱭ ᱢᱟ ᱫᱚᱦᱚᱭ ᱫᱟᱹᱧ ᱛᱟᱦᱚᱞᱮ᱾
ᱦᱮᱸᱻ ᱦᱮᱸ
ᱦᱳᱭ ᱢᱟ,